ᱵᱟᱝ ᱟᱸᱡᱚᱢᱚᱜ ᱠᱟ
ᱦᱮᱸ ᱨᱚᱲ ᱟᱸᱡᱚᱢᱚᱜ ᱠᱟᱱᱟ ᱾
ᱟᱪᱪᱷᱟ ᱛᱮᱦᱤᱧ ᱫᱚ ᱟᱞᱟᱝ ᱫᱚᱞᱟᱝ ᱜᱚᱞᱯᱷᱚᱭᱟ ᱡᱟᱦᱟᱸ ᱢᱤᱫᱴᱮᱱ ᱱᱤᱛᱚᱜ ᱧᱮᱞᱚᱜᱚᱜ ᱠᱟᱱᱟ ᱱᱟᱦᱟᱜ ᱵᱟᱹᱲᱤᱡ ᱚᱨᱥᱚᱝ ᱞᱮᱠᱟ, ᱡᱟᱦᱟᱸ ᱫᱚ ᱫᱟᱨᱮ ᱱᱟᱹᱲᱤ ᱠᱚ ᱢᱟᱜ ᱮᱫᱟ ᱟᱵᱚ ᱱᱚᱣᱟ ᱵᱤᱨ ᱵᱩᱨᱩ ᱠᱚᱨᱮ, ᱱᱚᱣᱟ ᱠᱷᱟᱹᱛᱤᱨ ᱢᱤᱫᱴᱮᱱ ᱟᱹᱰᱤ ᱢᱟᱨᱟᱝ ᱵᱟᱹᱲᱤᱡ ᱚᱨᱥᱚᱝ ᱧᱮᱞ ᱧᱟᱢᱚᱜ ᱠᱟᱱᱟ ᱱᱟᱜ ᱡᱟᱦᱟᱸ ᱫᱚ ᱱᱚᱜᱼᱚᱭ ᱡᱟᱦᱟᱸ ᱟᱵᱚ ᱥᱟᱦᱸᱮᱫ ᱠᱚᱵᱚ ᱦᱟᱛᱟᱣ ᱮᱫᱟ ᱱᱚᱣᱟ ᱢᱤᱫ ᱫᱤᱱ ᱦᱤᱞᱳᱜ ᱱᱟᱜ ᱟᱱᱟᱴ ᱨᱮᱵᱚᱱ ᱧᱩᱨ ᱫᱟᱲᱮᱭᱟᱜᱼᱟ᱾ ᱟᱫᱚ ᱱᱚᱜᱼᱚ ᱱᱚᱣᱟ ᱱᱟᱦᱟᱜ ᱪᱮᱫᱟᱜ ᱦᱩᱭᱩᱜ ᱠᱟᱱᱟ? ᱱᱚᱣᱟ ᱤᱫᱤ ᱠᱟᱛᱮ ᱢᱤᱫ ᱵᱟᱨ ᱠᱟᱛᱷᱟᱢ ᱞᱟᱹᱭ ᱞᱮᱠᱷᱟᱱ ᱦᱩᱰᱤᱧ ᱢᱟᱪᱷᱟᱛᱮ ᱱᱟᱯᱟᱭ ᱠᱚᱜᱼᱟ ᱾
ᱦᱮᱸ ᱱᱚᱜᱼᱚᱭ ᱫᱟᱨᱮ ᱠᱚ ᱢᱮᱱᱟᱜᱼᱟ ᱟᱹᱰᱤ ᱟᱭᱢᱟ ᱢᱟᱱᱮ ᱡᱟᱭᱜᱟ ᱨᱮ ᱟᱨᱠᱤ ᱵᱤᱨ ᱠᱚ ᱢᱮᱱᱟᱜᱼᱟ, ᱟᱨ ᱢᱟᱨᱟᱝ ᱢᱟᱨᱟᱝ ᱯᱷᱮᱠᱴᱨᱤ ᱠᱚ ᱵᱮᱱᱟᱣ ᱮᱫᱟ ᱾
ᱟᱪᱪᱷᱟ
ᱦᱮᱸ ᱚᱱᱟ ᱠᱚ ᱠᱷᱟᱹᱛᱤᱨ ᱛᱮ ᱟᱹᱰᱤ ᱢᱟᱨᱟᱝ ᱢᱟᱨᱟᱝ ᱢᱟᱱᱮ ᱵᱤᱨ ᱠᱚᱠᱚ ᱢᱟᱜ ᱯᱷᱟᱸᱠᱟᱭ ᱮᱫᱟ ᱟᱨ ᱚᱱᱟᱼᱼ ᱵᱤᱨ ᱠᱚ ᱢᱟᱜ ᱯᱷᱟᱠᱟᱭᱮᱫ ᱠᱷᱟᱹᱛᱤᱨ ᱛᱮ ᱟᱵᱚ ᱵᱚᱱ ᱧᱮᱞ ᱫᱟᱲᱮᱭᱟᱜᱼᱟ, ᱦᱳᱭ ᱥᱟᱶᱛᱮ ᱢᱟᱱᱮ ᱦᱳᱭ ᱥᱟᱶᱛᱮ ᱟᱨᱠᱤ ᱡᱟᱦᱟᱸ ᱚᱱᱮ ᱫᱟᱜ ᱡᱟᱹᱲᱤ ᱠᱚ ᱦᱩᱭᱩᱜ ᱜᱮᱭᱟ, ᱚᱱᱟ ᱫᱟᱜ ᱡᱟᱹᱲᱤ ᱠᱚᱸᱦᱚᱸ ᱵᱚᱱ ᱧᱮᱞ ᱫᱟ ᱢᱟᱱᱮ ᱚᱠᱟ ᱥᱚᱢᱚᱭ ᱨᱮ ᱫᱟᱜ ᱡᱟᱹᱲᱤ ᱞᱟᱹᱠᱛᱤᱭᱟ ᱚᱱᱟ ᱥᱚᱢᱚᱭ ᱨᱮ ᱵᱟᱝ ᱦᱩᱭᱩᱜ ᱠᱟᱱᱟ ᱾
ᱡᱟᱦᱟᱸ ᱛᱤᱱ ᱨᱮᱜᱮ ᱟᱨᱠᱤ ᱫᱟᱜ ᱦᱩᱭᱩᱜ ᱠᱟᱱᱟ, ᱨᱟᱵᱟᱝ ᱫᱤᱱ ᱦᱚᱸ ᱫᱟᱜ ᱡᱟᱹᱲᱤ ᱦᱩᱭᱩᱜ ᱠᱟᱱᱟ, ᱟᱨ ᱱᱚᱛᱮ ᱜᱚᱨᱚᱢ ᱫᱤᱱ ᱢᱟ ᱥᱟᱨᱟ ᱫᱤᱱ ᱦᱳᱭᱳᱜ ᱠᱟᱱ, ᱟᱨ ᱵᱟᱠᱷᱟᱡ ᱜᱚᱨᱚᱢ ᱫᱤᱱ ᱫᱚ ᱵᱟᱝ ᱦᱳᱭᱳᱜ ᱠᱟᱱᱟ, ᱚᱱᱮ ᱚᱱᱠᱟᱱ ᱦᱮᱸ ᱾
ᱟᱹᱰᱤ ᱱᱟᱯᱟᱭ ᱛᱮᱞᱟ ᱾ ᱡᱟᱦᱟᱸ ᱞᱮᱠᱟ ᱱᱤᱛᱚᱜ ᱱᱟᱦᱟᱜ ᱧᱮᱞᱚᱜ ᱠᱟᱱᱟ ᱱᱚᱜᱼᱚᱭ ᱟᱨᱦᱚᱸ ᱡᱟᱦᱟᱸ ᱯᱞᱟᱥᱴᱤᱠ ᱠᱚᱠᱚ ᱱᱟᱦᱟᱜ ᱠᱚ ᱭᱩᱥ ᱮᱫᱟ ᱥᱮ, ᱵᱮᱵᱚᱦᱟᱨ ᱫᱟᱠᱚ ᱱᱚᱜᱼᱚ ᱱᱚᱣᱟ ᱫᱚ ᱱᱟᱜ ᱤᱧ ᱫᱩᱧ ᱞᱟᱹᱭᱟᱱᱟᱜ ᱟᱹᱰᱤ ᱫᱚ ᱵᱟᱝ ᱴᱷᱤᱠᱚᱜ ᱠᱟᱱᱟ, ᱟᱫᱚ ᱱᱚᱜᱼᱚ ᱱᱚᱣᱟ ᱠᱚ ᱵᱚᱱᱫᱚ ᱞᱮᱠᱷᱟᱱ ᱱᱚᱜᱼᱚᱭ ᱡᱟᱦᱟᱸ ᱞᱮᱠᱟ ᱱᱤᱛᱚᱜ ᱟᱵᱚᱣᱟᱜ ᱟᱹᱨᱩ ᱯᱷᱮᱨᱟᱣ ᱧᱚᱜᱚᱜ ᱠᱟᱱᱟ, ᱦᱚᱭ ᱚᱱᱠᱟ ᱟᱹᱨᱩᱯᱷᱮᱨᱟᱣ᱾ ᱱᱚᱣᱟ ᱫᱚ ᱱᱟᱦᱟᱜ ᱡᱟᱦᱟᱸ ᱞᱮᱠᱟᱢ ᱞᱟᱹᱭ ᱠᱮᱫᱟ ᱫᱟᱜ ᱫᱤᱱᱨᱮ ᱵᱟᱭ ᱫᱟᱜ ᱮᱫᱟ ᱨᱮᱭᱟᱲ ᱫᱤᱱ ᱨᱮᱭ ᱫᱟᱜ ᱮᱫᱟ ᱱᱚᱜᱼᱚ ᱱᱚᱣᱟ ᱠᱷᱟᱹᱛᱤᱨ ᱠᱚ ᱡᱚᱛᱚ ᱦᱩᱭᱩᱜ ᱠᱟᱱᱟ ᱦᱮᱸ ᱥᱮ ᱪᱮᱫ ᱾
ᱦᱮᱸ ᱱᱚᱣᱟ ᱠᱚᱫ ᱦᱳᱭᱳᱜ ᱠᱟᱱᱟ ᱤ ᱱᱚᱣᱟ ᱵᱟᱝ ᱫᱟᱜ ᱡᱟᱹᱲᱤ ᱥᱮ᱾ ᱱᱚᱣᱟ ᱦᱚᱭ ᱦᱤᱥᱤᱫ ᱯᱟᱞᱴᱟᱣ ᱨᱮᱱᱟᱜ ᱡᱚᱛᱚ ᱠᱷᱚᱱᱟᱜ ᱢᱟᱲᱟᱝ ᱢᱟᱨᱟᱝ ᱮᱱᱮᱢ ᱮᱱᱮᱢ ᱟᱨᱠᱤ᱾ ᱟᱵᱚ ᱵᱚᱱ ᱧᱮᱞᱟ, ᱟᱵᱚ ᱞᱟᱹᱭ ᱢᱮ ᱢᱟ᱾
ᱦᱮᱸ ᱢᱟ ᱞᱟᱹᱭ ᱢᱮ᱾
ᱟᱢ ᱞᱟᱹᱭ ᱛᱟᱞᱟᱝ ᱢᱮ ᱢᱟ᱾
ᱟᱪᱪᱷᱟ ᱟᱫᱚᱧ ᱞᱟᱹᱭᱟ ᱫᱟ᱾ ᱡᱟᱦᱟᱸ ᱞᱮᱠᱟ ᱟᱵᱚ ᱵᱚᱱ ᱧᱮᱞᱫᱟ᱾ ᱱᱚᱜᱼᱚ ᱱᱚᱣᱟ ᱠᱚ ᱠᱷᱟᱹᱛᱤᱨ ᱛᱮᱜᱮ ᱱᱟᱦᱟᱜ ᱢᱤᱫᱴᱟᱝ ᱦᱚᱭᱞᱚᱝ ᱟᱹᱨᱩ ᱯᱷᱮᱨᱟᱣ ᱦᱩᱭᱩᱜ ᱠᱟᱱᱟ᱾ ᱟᱫᱚ ᱪᱮᱫ ᱵᱚᱱ ᱪᱤᱠᱟᱹ ᱞᱮᱠᱷᱟᱱ? ᱱᱚᱜᱼᱚ ᱱᱚᱣᱟ ᱦᱚᱭᱞᱚᱝ ᱟᱹᱨᱩ ᱯᱷᱮᱨᱟᱣ ᱥᱮ ᱱᱚᱜᱼᱚ ᱱᱚᱣᱟ ᱢᱤᱫᱴᱟᱝ ᱵᱟᱹᱲᱤᱡ ᱚᱨᱥᱚᱝ ᱛᱚᱠᱷᱚᱱ ᱟᱵᱚ ᱵᱚᱱ ᱮᱸ ᱥᱟᱦᱟ ᱵᱚᱱ ᱧᱟᱢᱟ᱾
ᱱᱚᱣᱟ ᱠᱷᱚᱡ ᱥᱟᱦᱟᱜ ᱞᱟᱹᱜᱤᱫ ᱟᱵᱚ ᱫᱚ ᱫᱟᱨᱮ ᱠᱚ ᱨᱚᱦᱚᱭ ᱦᱳᱭᱳᱜ ᱛᱟᱵᱚᱱᱟ᱾ ᱚᱱᱟᱠᱚ ᱵᱟᱝ ᱢᱟᱜ ᱜᱤᱲᱤ ᱦᱳᱭᱳᱜ ᱛᱟᱵᱚᱱᱟ᱾ ᱟᱨ ᱡᱟᱦᱟᱸ ᱚᱱᱮ ᱯᱞᱟᱥᱴᱤᱠ ᱠᱚᱵᱚᱱ ᱵᱮᱵᱚᱦᱟᱨ ᱫᱟ᱾ ᱚᱱᱟ ᱠᱚ ᱵᱮᱵᱚᱦᱟᱨ ᱠᱚ ᱠᱚᱢ ᱦᱳᱭᱳᱜ ᱛᱟᱵᱚᱱᱟ᱾ ᱚᱱᱟ ᱥᱟᱶᱛᱮ ᱫᱟᱨᱮ ᱠᱚ ᱟᱨᱚ ᱱᱟᱣᱟᱱᱟᱜ ᱨᱚᱦᱚᱭ ᱦᱩᱭᱩᱜ ᱛᱟᱵᱚᱱᱟ ᱟᱨᱠᱤ᱾ ᱫᱟᱨᱮ ᱠᱚ ᱵᱟᱧᱪᱟᱣ ᱦᱩᱭᱩᱜ ᱛᱟᱵᱚᱱᱟ᱾ ᱮᱸᱰᱮ ᱠᱷᱟᱱ ᱟᱵᱚ ᱦᱚᱸ ᱵᱷᱟᱜᱤ ᱵᱚᱱ ᱛᱟᱦᱮᱸᱱᱟ᱾ ᱚᱱᱟ ᱥᱟᱶᱛᱮ ᱟᱵᱚᱣᱟᱜ ᱜᱚᱴᱟ ᱪᱟᱨᱤ ᱯᱟᱥᱮ ᱟᱨᱠᱤ ᱵᱷᱟᱜᱤ ᱛᱟᱦᱮᱸᱱ ᱛᱟᱵᱚᱱᱟ ᱵᱟᱠᱷᱟᱡ ᱱᱚᱣᱟ ᱟᱨ ᱢᱤᱫ ᱫᱤᱱ ᱵᱚᱱ ᱧᱮᱞᱟ ᱟᱵᱚ ᱡᱟᱦᱟᱸ ᱥᱟᱸᱦᱮᱸᱫ ᱚᱱᱟ ᱥᱟᱸᱦᱮᱸᱫ ᱦᱚᱸ ᱵᱟᱵᱚᱱ ᱦᱟᱛᱟᱣ ᱫᱟᱲᱮᱭᱟᱜᱼᱟ, ᱥᱟᱸᱦᱮᱸᱫ ᱦᱟᱛᱟᱣ ᱟᱠᱟᱱ ᱦᱚᱲᱜᱮ ᱧᱮᱞᱟᱢ ᱜᱩᱡᱩᱜ ᱟᱠᱚ ᱟᱨᱠᱤ, ᱚᱱᱠᱟᱱᱟᱜ ᱢᱤᱫ ᱫᱤᱱ ᱦᱤᱞᱳᱜ ᱯᱚᱨᱤᱥᱛᱷᱤᱛᱤ ᱟᱨᱠᱤ ᱛᱮᱭᱟᱨᱚᱜᱼᱟ᱾
ᱟᱪᱪᱷᱟ ᱦᱳᱭ, ᱛᱟᱦᱚᱞᱮ ᱟᱹᱰᱤ ᱡᱚᱛᱷᱟᱛ ᱠᱟᱛᱷᱟ᱾ ᱤᱧᱦᱚ ᱱᱚᱝᱠᱟ ᱜᱮ ᱞᱟᱹᱭ ᱤᱧ ᱢᱮᱱᱮᱫ ᱛᱟᱦᱮᱸᱱᱟ᱾ ᱡᱟᱦᱟᱸ ᱫᱚ ᱱᱚᱜ-ᱚᱭ ᱟᱵᱚ ᱵᱟᱝ ᱜᱟᱱᱚᱜ ᱡᱤᱱᱤᱥ ᱠᱟᱱᱟ ᱵᱚᱱ ᱵᱮᱵᱚᱦᱟᱨ ᱫᱟ᱾ ᱥᱮ ᱱᱚᱜᱼᱚᱭ ᱞᱟᱹᱴᱩ ᱞᱟᱹᱴᱩ ᱠᱟᱨᱠᱷᱟᱱᱟ ᱠᱚ ᱵᱮᱱᱟᱣ ᱫᱟ ᱦᱟᱸᱜ ᱥᱮ ᱚᱱᱟ ᱠᱷᱟᱹᱛᱤᱨ ᱫᱟᱨᱮ ᱠᱚ ᱠᱚ ᱢᱟᱜ ᱫᱟ᱾ ᱟᱵᱚ ᱱᱚᱜ-ᱚ ᱱᱚᱣᱟ ᱵᱟᱧᱪᱟᱣ ᱦᱩᱭᱩᱜ ᱛᱟᱵᱚᱱᱟ᱾ ᱱᱚᱜᱼᱚ ᱱᱚᱣᱟ ᱠᱚ ᱠᱚ ᱢᱟᱜ ᱮᱫ ᱠᱟᱱ ᱠᱷᱟᱹᱛᱤᱨ ᱟᱵᱚ ᱪᱮᱛᱟᱱ ᱨᱮ ᱟᱹᱰᱤ ᱢᱟᱨᱟᱝ ᱢᱤᱫᱴᱟᱱ ᱵᱟᱹᱲᱤᱡ ᱚᱨᱥᱚᱝ ᱦᱟᱸᱜ ᱧᱮᱞ ᱧᱟᱢᱚᱜ ᱠᱟᱱᱟ᱾ ᱟᱫᱚ ᱡᱟᱦᱟᱸ ᱠᱚᱨᱮ ᱫᱟᱨᱮ ᱠᱚ ᱢᱟᱜᱟ, ᱚᱱᱟ ᱠᱚᱨᱮ ᱫᱚ ᱵᱟᱝ ᱢᱟᱜ ᱚᱪᱚ ᱟᱠᱚ ᱦᱩᱭᱩᱜᱼᱟ ᱤᱧᱤᱧ ᱞᱟᱹᱭᱟ᱾ ᱥᱮ ᱢᱟᱜ ᱞᱮᱠᱷᱟᱱ ᱟᱨᱦᱚᱸ ᱮᱴᱟᱜ ᱱᱟᱣᱟᱛᱮ ᱫᱟᱨᱮ ᱨᱚᱦᱚᱭ ᱦᱩᱭᱩᱜ-ᱟ᱾ ᱤᱧ ᱫᱚ ᱚᱱᱠᱟᱧ ᱢᱚᱱᱮᱭᱮᱫᱟ᱾ ᱟᱢ ᱚᱠᱟ ᱞᱮᱠᱟᱢ ᱢᱚᱱᱮᱭᱮᱫᱟ?
ᱦᱮᱸ ᱤᱧ ᱦᱚᱸ ᱚᱱᱠᱟ ᱜᱤᱧ ᱢᱮᱱᱟ ᱟᱨᱠᱤ, ᱡᱟᱦᱟᱸ ᱫᱟᱨᱮ ᱢᱟᱜ ᱠᱮᱫᱟ ᱵᱚᱱ ᱚᱱᱟ ᱟᱨᱦᱚᱸ ᱵᱚᱱ ᱨᱚᱦᱚᱭ ᱨᱩᱣᱟᱹᱲ ᱠᱟᱜ ᱢᱟ᱾ ᱚᱱᱟ ᱫᱚ ᱵᱚᱱ ᱚᱱᱟ ᱫᱚ ᱵᱟᱝ ᱮᱴᱟᱜᱼᱟᱜ ᱟᱨᱠᱤ᱾
ᱦᱳᱭ ᱚᱱᱟ ᱵᱚᱫᱚᱞ ᱛᱮ ᱟᱨ ᱢᱤᱫᱴᱮᱡ ᱱᱟᱣᱟ ᱫᱟᱨᱮ ᱨᱚᱦᱚᱭ ᱞᱮᱠᱷᱟᱱ ᱱᱚᱝᱠᱟ ᱥᱟᱦᱮᱫ ᱟᱛᱟᱨ ᱨᱮ ᱩᱩᱱᱟᱹᱜ ᱟᱱᱟᱴ ᱵᱟᱵᱚᱸ ᱵᱟᱝ ᱦᱩᱭᱩᱜ ᱛᱟᱵᱚᱱᱟ ᱱᱟᱷᱟᱜ ᱦᱮᱸ ᱥᱮ
ᱦᱮᱸ ᱟᱨᱚ ᱱᱚᱜ-ᱚᱭ ᱡᱮ ᱢᱟᱱᱮ ᱥᱚᱢᱚᱭ ᱨᱮ ᱫᱟᱜ ᱡᱟᱹᱲᱤ ᱵᱟᱝ ᱦᱩᱭᱚᱜ ᱠᱟᱱᱟ ᱚᱱᱟ ᱠᱷᱟᱹᱛᱤᱨ ᱛᱮ ᱧᱮᱞ ᱟᱵᱚᱱ ᱡᱮ ᱟᱹᱰᱤ ᱟᱭᱢᱟ ᱡᱟᱭᱜᱟ ᱠᱚᱨᱮ ᱪᱟᱥ ᱠᱚ ᱵᱟᱝ ᱦᱩᱭᱩᱜ ᱜᱮᱭᱟ ᱢᱟᱱᱮ ᱩᱱᱠᱩ ᱴᱷᱮᱱ ᱩᱰᱤ ᱠᱷᱚᱨᱟᱠ ᱟᱹᱰᱤ ᱡᱳᱨ ᱦᱩᱭᱩᱜᱼᱟ ᱟᱨᱠᱤ᱾ ᱪᱟᱥ ᱠᱚ ᱵᱟᱝ ᱦᱩᱭᱩᱜᱼᱟ, ᱩᱱᱠᱩ ᱡᱚᱢ ᱨᱮ ᱟᱰᱤ ᱟᱱᱟᱴ ᱦᱩᱭᱩᱜ ᱛᱟᱠᱚᱣᱟ᱾ ᱠᱤᱨᱤᱧ ᱠᱟᱛᱮᱜ ᱡᱚᱢ ᱢᱟ, ᱚᱱᱮ ᱥᱚᱢᱵᱷᱚᱵᱽ ᱵᱟᱝ ᱠᱟᱱᱟ ᱟᱨ ᱡᱩᱫᱤ ᱚᱱᱠᱟ ᱪᱟᱥ ᱠᱚ ᱵᱟᱝ ᱦᱩᱭᱚᱜᱼᱟ ᱛᱟᱦᱚᱞᱮ ᱡᱚᱢᱟᱜ ᱤᱫᱤ ᱠᱟᱛᱮ ᱦᱚᱸ ᱟᱨᱠᱤ ᱟᱹᱰᱤ ᱟᱭᱢᱟ ᱟᱱᱟᱴ ᱮᱴᱠᱮᱴᱚᱬᱮ ᱠᱚ ᱛᱮᱭᱟᱨᱚᱜᱼᱟ
ᱦᱮᱸ ᱦᱳᱭ ᱡᱟᱦᱟᱸ ᱞᱮᱠᱟ ᱫᱟᱜ ᱫᱤᱱ ᱨᱮ ᱡᱩᱫᱤ ᱵᱟᱭ ᱫᱟᱜᱟ, ᱥᱮ ᱨᱮᱭᱟᱲ ᱫᱤᱱ ᱨᱮ ᱫᱟᱜ ᱫᱟ, ᱟᱫᱚ ᱱᱚᱜᱼᱱᱚᱣᱟ ᱠᱷᱟᱛᱤᱨ ᱛᱮᱜᱮ ᱱᱷᱟᱜ ᱛᱚ ᱡᱟᱦᱟᱸᱭ ᱠᱚ ᱢᱟᱱᱮ ᱪᱟᱥᱤ ᱦᱚᱲ ᱠᱚ ᱢᱮᱱᱟᱜ ᱠᱚᱣᱟ ᱱᱩᱠᱩ ᱫᱚ ᱦᱟᱦᱟᱸᱜ ᱟᱠᱚᱣᱟᱜ ᱡᱤᱭᱚᱱ ᱠᱷᱟᱸᱰᱟᱜ ᱞᱮᱠᱟ ᱱᱟᱦᱟᱜ ᱵᱟᱝ ᱠᱚ ᱪᱟᱥ ᱫᱟᱲᱮᱭᱟᱜᱼᱟ ᱾ ᱟᱫᱚ ᱚᱱᱟ ᱠᱷᱟᱛᱤᱨ ᱩᱱᱠᱩᱣᱟᱜ ᱡᱤᱭᱚᱱ ᱦᱚᱸ ᱱᱟᱦᱟᱜ ᱨᱮᱸᱜᱮᱡ ᱱᱟᱪᱟᱨ ᱛᱮᱜᱮ ᱯᱟᱨᱚᱢᱚᱜ ᱛᱟᱠᱚᱣᱟ ᱾ ᱚᱱᱟᱛᱮ ᱟᱵᱚ ᱡᱟᱦᱟᱸ ᱚᱱᱟ ᱠᱟᱹᱢᱤ ᱞᱟᱠᱛᱤᱜ ᱠᱟᱱ ᱛᱟᱵᱚᱱᱟ ᱚᱱᱟ ᱟᱵᱚ ᱞᱚᱜᱚᱱ ᱵᱚ ᱠᱟᱢᱤ ᱢᱟ ᱾ ᱛᱟᱞᱮ ᱠᱷᱟᱸ ᱟᱵᱚ ᱱᱚᱣᱟ ᱦᱚᱭᱞᱚᱝ ᱟᱨᱩ ᱯᱷᱮᱨᱟᱣ ᱨᱮᱱᱟᱜ ᱵᱟᱲᱤᱡ ᱚᱨᱥᱚᱝ ᱠᱷᱚᱱ ᱵᱚᱱ ᱵᱟᱧᱪᱟᱣ ᱫᱟᱲᱮᱭᱟᱜᱼᱟ ᱦᱮᱸ ᱥᱮ ᱪᱮᱫ ᱾
ᱦᱮᱸ ᱦᱚᱜᱼᱚᱭ ᱡᱮ ᱟᱨ ᱢᱤᱫᱴᱤᱡ ᱠᱟᱨᱚᱱ ᱫᱚ ᱦᱩᱭᱩᱜ ᱠᱟᱱᱟ ᱦᱚᱜᱼᱚᱭ ᱡᱮ ᱢᱟᱨᱟᱝ ᱢᱟᱨᱟᱝ ᱠᱟᱨᱠᱷᱟᱱᱟ ᱠᱚ ᱢᱮᱱᱟᱜᱼᱟ ᱚᱸᱰᱮ ᱠᱷᱚᱡ ᱫᱩᱦᱟᱹ ᱠᱚ ᱡᱟᱦᱟᱸ ᱩᱰᱩᱠᱚᱜ ᱠᱟᱱᱟ ᱟᱨᱠᱤ ᱚᱱᱟ ᱠᱚ ᱡᱚᱫᱤ ᱫᱟᱨᱮ ᱯᱟᱞᱟ ᱠᱚ ᱛᱟᱦᱮᱱᱟ ᱛᱟᱦᱚᱞᱮ ᱚᱱᱟ ᱫᱩᱢᱦᱟᱸᱹ ᱠᱚ ᱢᱟᱱᱮ ᱚᱱᱟ ᱦᱚᱭ ᱠᱚ ᱩᱻ ᱟᱸᱻ ᱢᱟᱱᱮ ᱚᱱᱟ ᱦᱚᱭ ᱥᱟᱞᱟᱜ ᱚᱱᱟ ᱦᱚᱭ ᱟᱨᱠᱤ ᱾ ᱵᱟᱹᱧ ᱞᱟᱹᱭ ᱫᱟᱲᱮᱭᱟᱜ ᱠᱟᱱᱟ ᱾
ᱦᱳᱭ ᱟᱫᱚ ᱡᱟᱦᱟᱸ ᱞᱮᱠᱟ ᱱᱚᱜᱼᱚᱭ ᱱᱤᱛᱚᱜ ᱢᱟᱨᱟᱝ ᱢᱟᱨᱟᱝ ᱠᱟᱨᱠᱷᱟᱱᱟ ᱠᱚᱠᱚ ᱵᱮᱱᱟᱣ ᱫᱟ ᱱᱟᱦᱟᱜ ᱥᱮ, ᱟᱫᱚ ᱚᱸᱰᱮ ᱠᱷᱚᱱᱟᱜ ᱡᱟᱦᱟᱸ ᱫᱷᱩᱣᱟᱸ ᱚᱰᱚᱠᱚᱜ ᱠᱟᱱᱟ, ᱚᱱᱟ ᱱᱚᱣᱟ ᱫᱷᱩᱣᱟᱹ ᱫᱚ ᱱᱷᱟᱜ ᱦᱚᱭ ᱨᱮ ᱢᱮᱥᱟ ᱠᱟᱛᱮ ᱟᱵᱚᱣᱟᱜ ᱱᱚᱣᱟ ᱦᱚᱭᱞᱚᱝ ᱟᱨᱩ ᱯᱷᱮᱨᱟᱣ ᱨᱮᱱᱟᱜ ᱾ ᱦᱮᱸ ᱱᱚᱣᱟ ᱦᱚᱭᱞᱚᱝ ᱟᱹᱨᱩ ᱯᱷᱮᱨᱟᱣ ᱨᱮᱱᱟᱜᱼᱼ ᱵᱟᱹᱲᱤᱡ ᱚᱨᱥᱚᱝ ᱥᱟᱶ ᱱᱚᱣᱟ ᱡᱚᱯᱲᱟᱣ ᱢᱮᱱᱟᱜᱼᱟ᱾ ᱟᱫᱚ ᱱᱚᱜᱼᱱᱚᱣᱟ ᱠᱚ ᱡᱤᱱᱤᱥ ᱟᱵᱚ ᱵᱚᱱᱫᱚᱭ ᱦᱩᱭᱩᱜ ᱛᱟᱵᱚᱱᱟ ᱯᱟᱹᱭᱞᱟᱹ ᱛᱮ ᱦᱮᱸ ᱥᱮ ᱪᱮᱫ?
ᱦᱮᱸ᱾
ᱦᱳᱭ᱾ ᱟᱫᱚ ᱛᱟᱦᱞᱮ ᱟᱯᱮ ᱥᱮᱫ ᱫᱚ ᱵᱤᱨ ᱠᱚᱫᱚ ᱱᱷᱟᱜ ᱵᱷᱟᱜᱮ ᱜᱮ ᱢᱮᱱᱟᱜᱼᱟ, ᱦᱮᱸ ᱥᱮ ᱪᱮᱜ?
ᱦᱮᱸ ᱟᱞᱮ ᱥᱮᱫ ᱫᱚ ᱵᱤᱨ ᱠᱚᱫᱚ ᱢᱮᱱᱟᱜᱼᱟ ᱥᱟᱨᱡᱚᱢ ᱵᱤᱨ ᱾
ᱟᱪᱪᱷᱟ ᱛᱟᱦᱞᱮ ᱟᱯᱮ ᱥᱮᱫ ᱨᱮ ᱚᱱᱠᱟ ᱠᱟᱨᱠᱷᱟᱱᱟ ᱠᱚ ᱢᱮᱱᱟᱜ ᱟᱠᱟᱫᱟ, ᱡᱟᱦᱟᱸ ᱫᱚ ᱠᱚᱫᱚ ᱵᱤᱨ ᱢᱟᱜ ᱠᱟᱛᱮᱜ ᱠᱩ ᱛᱮᱭᱟᱨ ᱠᱟᱫᱟ᱾
ᱚᱱᱠᱟᱱᱟᱜ ᱠᱟᱨᱠᱷᱟᱱᱟ ᱠᱚᱫᱚ ᱵᱟᱱᱩᱜᱼᱟ, ᱟᱞᱮᱥᱮᱫ ᱠᱟᱨᱠᱷᱟᱱᱟ ᱠᱚᱫᱚ ᱵᱟᱱᱩᱜᱼᱟ᱾ ᱟᱹ ᱢᱮᱱᱠᱷᱟᱱ ᱱᱟᱹ ᱦᱚᱜᱼᱚᱭ ᱱᱚᱛᱮ ᱜᱤᱧ ᱧᱮᱞ ᱟᱠᱟᱫᱟ ᱥᱩᱨ ᱨᱮ ᱢᱟᱱᱮ, ᱠᱤᱪᱷᱩ ᱱᱚᱛᱮ ᱦᱤᱡᱩᱜ ᱦᱩᱭᱩᱜᱼᱟ᱾ ᱚᱱᱛᱮ ᱨᱮ ᱢᱮᱱᱟᱜᱼᱟ, ᱚᱱᱠᱟ ᱪᱟᱣᱞᱤ ᱟᱨᱠᱤ ᱪᱟᱣᱞᱤ ᱛᱮᱭᱟᱨᱚᱜᱼᱟ ᱚᱸᱰᱮ ᱠᱷᱚᱡᱼᱼ ᱦᱳᱭ ᱮᱱᱟ ᱟᱨᱠᱤ ᱚᱸᱰᱮ ᱠᱤᱪᱷᱩ ᱵᱤᱨ ᱞᱮᱠᱟ ᱜᱮ ᱛᱟᱦᱮᱸ ᱠᱟᱱᱟ ᱫᱟᱨᱮ ᱯᱟᱞᱟ ᱠᱚ ᱫᱚᱢᱮ, ᱚᱱᱟ ᱠᱚ ᱢᱟᱜ ᱯᱷᱟᱨᱪᱟ ᱠᱟᱛᱮ ᱚᱸᱰᱮ ᱚᱱᱟ ᱠᱚᱠᱚ ᱵᱮᱱᱟᱣ ᱟᱠᱟᱫᱟ᱾
ᱟᱪᱪᱷᱟ
ᱢᱤᱞ ᱡᱟᱦᱟᱸ ᱫᱚ ᱠᱚ ᱞᱟᱹᱭ ᱮᱫᱟ ᱟᱨᱠᱤ᱾
ᱦᱳᱭ ᱟᱫᱚ ᱚᱸᱰᱮ ᱠᱷᱚᱱ ᱦᱚᱸ ᱱᱚᱜᱼᱚ ᱱᱚᱣᱟ ᱦᱚᱭᱞᱚᱝ ᱟᱹᱨᱩ ᱯᱷᱮᱨᱟᱣ ᱨᱮᱱᱟᱜ ᱢᱤᱫᱴᱟᱱ ᱠᱟᱨᱚᱱ ᱦᱩᱭ ᱫᱟᱲᱮᱭᱟᱜᱼᱟ᱾ ᱡᱟᱦᱟᱸ ᱠᱚ ᱫᱚ ᱚᱱᱟ ᱯᱷᱮᱠᱴᱨᱤ ᱠᱟᱱᱟ ᱥᱮ ᱟᱫᱚ ᱚᱸᱰᱮ ᱫᱚ ᱫᱷᱩᱶᱟᱹ ᱠᱚᱫᱚ ᱱᱟᱜ ᱩᱰᱩᱠᱚᱜ ᱜᱮᱭᱟ᱾ ᱟᱫᱚ ᱚᱱᱟ ᱫᱷᱩᱶᱟᱹ ᱠᱚ ᱦᱚᱸ ᱵᱟᱹᱲᱤᱡ ᱠᱟᱹᱢᱤ ᱨᱮ ᱜᱮ ᱞᱟᱜᱟᱣ ᱠᱟᱱ ᱜᱮᱭᱟ᱾
ᱦᱮᱸ ᱟᱵᱚᱣᱟᱜ ᱦᱚᱲᱢᱚᱭ ᱵᱟᱹᱲᱤᱡ ᱫᱟ, ᱟᱵᱚ ᱚᱱᱟ ᱵᱚᱱ ᱥᱟᱸᱦᱮᱫ ᱛᱮᱫ ᱥᱟᱸᱦᱮᱫ ᱵᱟᱭᱮᱜ ᱠᱷᱟᱱ᱾
ᱦᱳᱭ ᱟᱫᱚ ᱛᱟᱦᱚᱞᱮ ᱟᱯᱮ ᱥᱮᱫ ᱫᱚ ᱵᱟᱭ ᱫᱟᱜ ᱵᱟᱲᱟ ᱠᱟᱫᱟ?
ᱩᱸ-ᱢ ᱟᱞᱮ ᱥᱮᱫ ᱩᱸᱦᱩ ᱫᱟᱜ ᱮᱫ ᱛᱟᱦᱮᱫ ᱱᱚᱜᱚᱭ ᱠᱤᱪᱷᱩ ᱫᱤᱱ ᱞᱟᱦᱟ ᱢᱮᱱᱠᱷᱟᱱ ᱛᱤᱦᱤᱧ ᱫᱚ ᱵᱟᱭ ᱫᱟᱜ ᱟᱠᱟᱫᱟ᱾ ᱫᱟᱜ ᱫᱚ ᱫᱟᱜ ᱠᱟᱫᱟᱭ
ᱦᱳᱭ ᱟᱫᱚ ᱤᱭᱟᱹ ᱢᱤᱫᱴᱮᱡ ᱠᱟᱛᱷᱟᱧ ᱫᱤᱥᱟᱹᱣ ᱟᱠᱟᱫᱟ ᱟᱪᱪᱷᱟ ᱟᱢ ᱠᱩᱫᱩᱢ ᱠᱩᱢ ᱵᱟᱰᱟᱭ ᱜᱮᱭᱟ?
ᱞᱟᱹᱭ ᱢᱮ ᱵᱟᱝ ᱟᱡᱚᱢᱚᱜ ᱠᱟᱼᱼ
ᱢᱮᱱ ᱫᱟᱹᱧ ᱠᱩᱫᱩᱢ ᱠᱩᱢ ᱵᱟᱰᱟᱭ ᱜᱮᱭᱟ
ᱠᱩᱫᱩᱢ ᱠᱚ ᱦᱮᱸ ᱠᱩᱫᱩᱢ ᱠᱩᱧ ᱵᱟᱲᱟᱭ ᱜᱮᱭᱟ ᱠᱟᱹᱦᱤᱱᱤ ᱠᱚᱦᱚᱧ ᱵᱟᱲᱟᱭ ᱠᱟᱱ ᱛᱟᱦᱮᱸᱱᱟ
ᱦᱳᱭ ᱟᱫᱚ ᱠᱩᱫᱩᱢ ᱡᱩᱫᱤᱢ ᱵᱟᱰᱟᱭ ᱠᱷᱟᱱ ᱢᱤᱫ ᱴᱟᱱ ᱵᱟᱨᱭᱟ ᱜᱟᱱ ᱠᱩᱫᱩᱢᱮᱢ ᱞᱟᱹᱭ ᱞᱮᱠᱷᱟᱱ ᱟᱹᱰᱤ ᱱᱟᱯᱟᱭ ᱠᱚᱜ ᱠᱮᱭᱟ ᱤᱧᱦᱚᱸ ᱚᱱᱟ ᱩᱱᱟᱹᱜ ᱫᱚ ᱵᱟᱹᱧ ᱵᱟᱲᱟᱭᱟ ᱟᱫᱚ ᱥᱮᱬᱟ ᱦᱚᱸ ᱦᱩᱭᱩᱜ ᱛᱤᱧᱟᱹ
ᱦᱳᱸ ᱢᱤᱫᱴᱤᱡ ᱠᱩᱫᱩᱢ ᱤᱧ ᱞᱟᱹᱭᱟᱢ ᱠᱟᱱᱟ ᱛᱟᱦᱚᱞᱮ ᱦᱟᱸᱜ ᱛᱮᱞᱟ ᱮᱢᱟᱹᱧ ᱦᱩᱭᱩᱜᱳᱜ ᱛᱟᱢᱟ
ᱦᱳᱭ ᱢᱟ ᱤᱧᱦᱳᱧ ᱪᱮᱥᱴᱟᱭᱟ ᱛᱮᱞᱟ ᱮᱢ ᱨᱮᱱᱟᱜ
ᱵᱤᱱ ᱦᱚᱦᱳ ᱛᱮ ᱦᱤᱡᱩᱜᱼᱟ ᱟᱨ ᱵᱤᱱ ᱥᱟᱰᱮ ᱛᱮ ᱧᱩᱨᱩᱜᱼᱟ ᱞᱟᱹᱭᱢᱮ ᱢᱟ
ᱟᱪᱪᱷ ᱵᱤᱱ ᱦᱚᱦᱳ ᱛᱮ ᱦᱤᱡᱩᱜᱼᱟᱭ ᱟᱨ ᱵᱤᱱ ᱥᱟᱰᱮᱛᱮ ᱧᱩᱨᱩᱜ ᱟᱭ
ᱦᱮᱸ
ᱢᱟ ᱥᱮᱜ ᱟᱫᱚᱻᱻ ᱱᱚᱣᱟ ᱫᱚ ᱟᱹᱰᱤᱜᱤᱧ ᱪᱤᱱᱛᱟᱹ ᱵᱟᱲᱟᱜ ᱠᱟᱱᱟ ᱟᱫᱚ ᱱᱚᱣᱟ ᱠᱩᱫᱩᱢ ᱨᱮᱱᱟᱜ ᱛᱮᱞᱟ ᱫᱚ ᱵᱟᱝ ᱫᱚᱞᱤᱧ ᱟᱸᱡᱚᱢ ᱟᱠᱟᱫ ᱦᱟᱸᱜ ᱵᱟᱝ ᱫᱚ ᱵᱟᱹᱧ ᱟᱸᱡᱚᱢ ᱟᱠᱟᱫ ᱩᱭᱦᱟᱹᱨ ᱜᱮ ᱵᱟᱭ ᱦᱤᱡᱩᱜ ᱠᱟᱱ ᱛᱤᱧᱟ ᱟᱫᱚ ᱱᱚᱣᱟ ᱠᱩᱫᱩᱢ ᱫᱚ ᱟᱢᱜᱮᱢ ᱞᱟᱹᱭ ᱦᱮᱸᱱᱟᱝ ᱱᱟᱯᱟᱭ ᱠᱚᱜᱼ ᱱᱟᱯᱟᱭ ᱠᱚᱜᱼᱟ ᱥᱮ
ᱱᱚᱣᱟ ᱛᱮᱞᱟ ᱫᱚ ᱦᱳᱭᱩᱜ ᱠᱟᱱᱟ ᱵᱤᱱ ᱦᱚᱦᱚᱛᱮ ᱦᱤᱡᱩᱜᱼᱟ ᱚᱱᱟ ᱫᱚ ᱦᱳᱭᱳᱜ ᱠᱟᱱᱟ ᱥᱤᱥᱤᱨ ᱟᱨᱠᱤ ᱟᱨ ᱥᱤᱥᱤᱨ ᱡᱚᱠᱷᱚᱡ ᱧᱩᱨᱦᱩᱜᱼᱟ ᱥᱟᱰᱮ ᱦᱚᱸ ᱵᱟᱝ ᱥᱟᱰᱮᱤᱭᱟ ᱛᱚ
ᱳ ᱟᱪᱪᱷᱟ ᱟᱪᱪᱷᱟ ᱟᱹᱰᱤ ᱱᱟᱯᱟᱭ ᱠᱠᱞᱤᱢ ᱫᱚᱦᱚ ᱞᱮᱫᱟ ᱥᱟᱶᱛᱮ ᱛᱮᱞᱟ ᱠᱚᱦᱚᱢ ᱮᱢ ᱠᱮᱫᱟ ᱚᱱᱟ ᱵᱟᱠᱷᱨᱟ ᱟᱹᱰᱤ ᱥᱟᱨᱦᱟᱣ ᱟᱫᱚ ᱦᱟᱸᱜ ᱤᱧ ᱫᱚ ᱩᱱᱟᱹᱜ ᱠᱩᱫᱩᱢ ᱠᱚᱫᱚ ᱵᱟᱹᱧ ᱵᱟᱲᱟᱭᱟᱛᱚ ᱟᱫᱚ ᱛᱚᱵᱮ ᱠᱩᱥᱤ ᱫᱚᱧ ᱠᱩᱥᱤᱭᱟᱜ ᱜᱮᱭᱟ ᱠᱩᱫᱩᱢ ᱠᱚᱫᱚ ᱛᱟᱹᱦᱚᱢ ᱵᱩᱪᱷᱟᱹᱫ ᱜᱮᱭᱟ
ᱚᱱᱟ ᱫᱚ ᱱᱚᱣᱟ ᱫᱚ ᱥᱮ ᱢᱟᱱᱮ ᱡᱚᱠᱷᱚᱱ ᱫᱟᱹᱫᱩ ᱛᱟᱠᱚ ᱠᱚ ᱛᱟᱦᱮᱸ ᱠᱟᱱᱟ ᱟᱵᱚᱨᱮᱱ ᱟᱹᱶᱟᱜ ᱩᱸᱩᱱᱠᱩ ᱠᱚ ᱟᱸᱡᱚᱢ ᱵᱟᱲᱟ ᱟᱵᱚᱱ ᱠᱟᱱ ᱛᱟᱦᱮᱸᱦᱟᱫ ᱟᱫᱚ ᱱᱤᱛᱚᱜ ᱫᱚ ᱟᱫᱚ ᱱᱚᱣᱟ ᱠᱚᱨᱮᱱᱟᱜ ᱦᱚᱸ ᱩᱱᱟᱹᱜ ᱢᱟᱱᱮ ᱚᱠᱚᱭ ᱦᱚᱸ ᱵᱟᱝᱠᱚ ᱞᱟᱹᱭ ᱵᱟᱲᱟᱭ ᱜᱮᱭᱟ ᱛᱤᱦᱮᱧ ᱜᱟᱯᱟ ᱫᱚ ᱡᱚᱛᱚ ᱟᱫ ᱪᱟᱵᱟᱜ ᱠᱟᱱᱟ
ᱟᱫᱚ ᱱᱮᱛᱟᱨ ᱠᱚ ᱫᱚ ᱠᱩᱫᱩᱢ ᱚᱠᱚᱭᱮ ᱞᱟᱹᱭ ᱟᱢᱟ ᱠᱩᱫᱩᱢ ᱞᱟᱹᱭ ᱦᱚᱲ ᱠᱚ ᱠᱚ ᱟᱫ ᱪᱟᱵᱟᱜ ᱠᱟᱱᱟ ᱟᱨ ᱱᱮᱛᱟᱨ ᱫᱚ ᱩᱱᱟᱹᱜ ᱠᱩᱫᱩᱢ ᱦᱚᱸ ᱵᱟᱠᱚ ᱞᱟᱹᱭ ᱫᱟ ᱥᱮ ᱠᱟᱹᱦᱱᱤ ᱠᱚᱦᱚᱸ ᱵᱟᱠᱚ ᱞᱟᱹᱭ ᱮᱫᱟ ᱱᱮᱛᱟᱨ ᱫᱚ
ᱦᱩᱸ ᱞᱟᱦᱟ ᱛᱮᱫᱚ ᱵᱟᱠᱷᱟᱡ ᱠᱚ ᱩᱫᱩᱠᱚᱼᱟ
ᱡᱮᱢᱚᱱ ᱱᱮᱛᱟᱨ ᱫᱚ ᱞᱟᱦᱟ ᱛᱮᱱᱟᱜ ᱡᱤᱱᱤᱥ ᱠᱚᱫᱚ ᱵᱟᱹᱭ ᱵᱟᱹᱭ ᱛᱮ ᱟᱫ ᱪᱟᱵᱟᱜ ᱠᱟᱱᱟ ᱰᱮᱨᱟ ᱟᱸᱜ ᱪᱟᱵᱟᱭᱮᱱᱟ ᱰᱷᱤᱝᱠᱤ ᱟᱯᱮᱥᱮᱫ ᱢᱮᱱᱟᱜ ᱜᱮᱭᱟ ᱰᱷᱤᱝᱠᱤ?
ᱰᱷᱤᱝᱠᱤ ᱤᱧ ᱫᱚ ᱵᱟᱹᱧ ᱧᱮᱞ ᱵᱟᱲᱟ ᱟᱠᱟᱫᱟ ᱵᱟᱹᱱᱩᱜᱼᱟ ᱟᱞᱮᱥᱮᱫ ᱫᱚ
ᱟᱪᱪᱷᱟ ᱟᱞᱮ ᱥᱮᱫ ᱫᱚ ᱢᱤᱫ ᱵᱟᱨ ᱚᱲᱟᱜ ᱨᱮ ᱢᱮᱱᱟᱜ ᱜᱮᱭᱟ ᱛᱟᱭᱮ ᱜᱮᱟᱠᱚ ᱦᱚᱸ ᱛᱟᱦᱮᱸ ᱠᱟᱱᱟ ᱰᱷᱤᱝᱠᱤ ᱫᱚ ᱟᱫᱚ ᱵᱟᱠᱚ ᱵᱮᱵᱚᱦᱟᱨ ᱵᱟᱲᱟᱭᱮᱫ ᱛᱮ ᱟᱫᱚ ᱚᱱᱟᱫᱚ ᱚᱱᱠᱟ ᱜᱮ ᱫᱚᱦᱚᱜᱮ ᱢᱮᱱᱟᱜᱼᱟ ᱱᱤᱛᱚᱜ
ᱦᱮᱸ ᱰᱷᱤᱝᱠᱤ ᱛᱟᱦᱮᱸ ᱠᱟᱱᱟ ᱛᱟᱨᱯᱚᱨ ᱱᱟᱦᱮᱞ ᱠᱚ ᱛᱟᱦᱮᱸ ᱠᱟᱱᱟ ᱚᱱᱟ ᱠᱚᱨᱮᱱᱟᱜ ᱵᱟᱝᱠᱚ ᱵᱮᱵᱚᱦᱟᱨᱮᱫ ᱠᱷᱟᱹᱛᱤᱨ ᱛᱮ ᱚᱱᱟ ᱠᱚᱦᱚᱸ ᱫᱚᱦᱚ ᱨᱮᱜᱮ ᱢᱮᱱᱟᱜᱼᱟ ᱟᱫᱚ ᱟᱫ ᱪᱟᱵᱟᱜ ᱠᱟᱱᱟ ᱫᱤᱱ ᱫᱤᱱᱛᱮ ᱚᱱᱟ ᱠᱚᱛ
ᱱᱟᱦᱮᱞ ᱦᱚᱸ ᱢᱮᱱᱟᱜ ᱜᱮᱭᱟ ᱟᱞᱮ ᱥᱮᱫ ᱦᱚᱸ ᱟᱫᱚ ᱩᱱᱟᱹᱜ ᱫᱚ ᱱᱟᱦᱟᱜ ᱠᱟᱹᱢᱤ ᱠᱚᱨᱮ ᱫᱚ ᱵᱟᱠᱚ ᱞᱟᱜᱟᱣ ᱫᱟ ᱱᱮᱛᱟᱨ ᱫᱚ ᱦᱟᱱᱮ ᱴᱮᱠᱴᱟᱨ ᱜᱟᱹᱲᱤ ᱛᱮᱜᱮ ᱱᱟᱦᱟᱜ ᱠᱚ ᱵᱟᱹᱲᱛᱤ ᱠᱚ ᱠᱟᱹᱢᱤᱫᱟ ᱛᱚ ᱱᱟᱦᱮᱞ ᱫᱚ ᱦᱩᱰᱤᱧᱼ ᱦᱩᱰᱤᱧ ᱡᱟᱭᱜᱟ ᱠᱚᱨᱮ ᱜᱮ ᱠᱚ ᱠᱟᱹᱢᱤᱫᱟ ᱟᱞᱮ ᱥᱮᱫ ᱫᱚ
ᱦᱮᱸ ᱟᱨ ᱟᱵᱚ ᱠᱷᱚᱡ ᱡᱟᱦᱟᱸᱭ ᱢᱟᱱᱮ ᱛᱟᱭᱚᱢ ᱢᱟᱱᱮ ᱟᱵᱚᱨᱮᱱ ᱯᱚᱜ ᱯᱚᱝᱲᱟ ᱠᱚ ᱡᱟᱦᱟᱸᱭ ᱠᱚ ᱦᱩᱭᱩᱜᱼᱟ ᱦᱟᱸᱜ ᱦᱟ. ᱝᱠᱩ ᱫᱚ ᱱᱚᱣᱟᱠᱚ ᱧᱮᱞᱠᱟᱛᱮᱫ ᱞᱟᱸᱫᱟᱭᱟᱠᱚ ᱞᱟᱹᱭᱟᱠᱚ ᱪᱮᱫ ᱠᱚᱠᱚ ᱵᱮᱱᱟᱣ ᱞᱮᱫᱟ ᱦᱮᱸ ᱱᱚᱣᱟ ᱠᱚᱫᱚ ᱪᱮᱫ ᱪᱮᱫ ᱠᱟᱹᱢᱤ ᱨᱮ ᱞᱟᱜᱟᱜᱼᱟ ᱩᱱᱠᱩ ᱫᱚ ᱦᱟᱸᱜ ᱪᱮᱫ ᱦᱚᱸ ᱵᱟᱠᱚ ᱠᱚ ᱵᱩᱪᱟ ᱟᱨᱠᱤ
ᱦᱮ ᱦᱮᱸᱸ ᱟᱵᱚ ᱫᱚ ᱡᱟᱦᱟ ᱞᱮᱠᱟ ᱱᱚᱣᱟ ᱵᱚᱱ ᱧᱮᱞ ᱠᱟᱛᱮᱜ ᱵᱚᱱ ᱥᱮᱬᱟ ᱠᱟᱫᱟ ᱡᱮ ᱱᱚᱣᱟ ᱨᱮᱱᱟᱜ ᱧᱩᱛᱩᱢ ᱫᱚ ᱦᱩᱭᱩᱜ ᱠᱟᱱᱟ ᱱᱟᱦᱮᱞ ᱱᱚᱣᱟ ᱨᱮᱱᱟᱜ ᱧᱩᱛᱩᱢ ᱫᱚ ᱦᱩᱭᱩᱜ ᱠᱟᱱᱟ ᱰᱷᱤᱝᱠᱤ ᱟᱫᱚ ᱟᱵᱚ ᱠᱷᱚᱱ ᱛᱟᱭᱚᱢ ᱡᱟᱦᱟᱸᱭ ᱠᱚ ᱦᱤᱡᱩᱜ ᱠᱟᱱᱟ ᱠᱚ ᱱᱟᱦᱟᱜ ᱟᱫᱚ ᱩᱱᱠᱩ ᱫᱚ ᱱᱟᱦᱟᱜ ᱱᱚᱣᱟ ᱠᱚ ᱡᱤᱱᱤᱥ ᱫᱚ ᱯᱟᱲᱦᱟᱣ ᱛᱟᱞᱟᱛᱮ ᱩᱱᱠᱩ ᱫᱚ ᱟᱸᱡᱚᱢ ᱦᱩᱭᱩᱜ ᱛᱟᱠᱚᱣᱟ ᱡᱮ ᱟᱫᱚ ᱠᱚ ᱞᱟᱹᱭᱟ ᱰᱷᱤᱝᱠᱤ ᱚᱠᱟ ᱞᱮᱠᱟᱱᱟᱜ ᱛᱟᱦᱮᱸ ᱠᱟᱱᱟ ᱩᱱᱠᱩ ᱫᱚ ᱵᱟᱠᱚ ᱧᱮᱞ ᱠᱟᱫᱟ ᱰᱷᱤᱝᱠᱤ ᱚᱠᱟ ᱞᱮᱠᱟᱱᱟᱜ‌
ᱦᱩᱸ
ᱟᱫᱚᱭ ᱞᱟᱹᱭᱫᱟ ᱛᱤᱦᱤᱧ ᱫᱚ ᱱᱤᱝᱠᱟ ᱜᱮᱞᱟ ᱨᱚᱯᱚᱲᱟ ᱦᱳᱭ
ᱦᱮᱸ ᱢᱟ ᱛᱟᱦᱞᱮ ᱛᱤᱦᱤᱧ ᱫᱚ ᱱᱚᱝᱠᱟ ᱜᱮ ᱞᱟᱝ ᱨᱚᱯᱚᱲᱟ